ᱡᱚᱦᱟᱨ ᱜᱤ᱾
ᱦᱮᱸ ᱡᱚᱦᱟᱨ ᱜᱮ᱾ ᱟᱹᱞᱤᱧᱟᱜ ᱨᱚᱲ ᱟᱸᱡᱚᱢᱚᱜ ᱠᱟᱱ ᱛᱟᱹᱞᱤᱧᱟ?
ᱦᱳᱭ ᱦᱳᱭ ᱟᱸᱡᱚᱢᱚᱜ ᱠᱟᱱ ᱜᱤᱭᱟ ᱢᱚᱸᱡᱽ ᱜᱮ ᱟᱸᱡᱚᱢᱚᱜ ᱠᱟᱱᱟ᱾
ᱛᱟᱦᱚᱞᱮ ᱱᱤᱛᱚᱜ ᱫᱚ ᱪᱮᱜ ᱞᱮᱠᱟ ᱢᱮᱱᱟᱜ ᱵᱤᱱᱟ ᱱᱟᱯᱟᱭ ᱵᱟᱲᱟ ᱜᱮᱭᱟᱵᱤᱱ?
ᱦᱳᱭ ᱦᱳᱭ ᱱᱟᱯᱟᱭ ᱵᱟᱲᱟ ᱜᱮ ᱢᱮᱱᱟᱜ ᱞᱤᱧᱟᱹ᱾ ᱤᱱᱟᱹ ᱠᱟᱛᱮ ᱜᱷᱟᱨᱚᱡᱽ ᱠᱚᱨᱮᱱ ᱦᱚᱸ ᱡᱚᱛᱚ ᱜᱮ ᱱᱟᱯᱟᱭ ᱜᱮ ᱢᱮᱱᱟᱜ ᱠᱚᱣᱟ᱾ ᱟᱯᱮ ᱜᱮ ᱵᱟᱝ ᱪᱮᱜ ᱵᱟᱝ ᱪᱮᱜ ᱞᱮᱠᱟ ᱵᱟᱝ ᱢᱮᱱᱟᱜ ᱵᱟᱲᱟ ᱯᱮ?
ᱟᱹᱞᱤᱧ ᱦᱚᱸ ᱱᱤᱛᱚᱜ ᱫᱚ ᱱᱟᱯᱟᱭ ᱵᱟᱲᱟ ᱜᱮᱭᱟᱞᱤᱧ ᱟᱨ ᱚᱲᱟᱜ ᱦᱚᱲ ᱠᱚᱦᱚᱸ ᱱᱤᱛᱚᱜ ᱫᱚ ᱱᱟᱯᱟᱭ ᱵᱟᱲᱟᱭ ᱜᱮᱭᱟᱠᱚ᱾ ᱪᱟᱸᱫᱳ ᱵᱟᱸᱜᱟ ᱟᱥᱤᱨᱵᱟᱫᱽ ᱛᱮ ᱦᱳᱭ ᱟᱫᱚ ᱟᱵᱚ ᱢᱟ ᱱᱟᱯᱟᱭ ᱨᱮᱵᱚᱱ ᱛᱟᱦᱮᱸ ᱞᱮᱱ ᱠᱷᱟᱱ ᱜᱮ
ᱦᱮᱸ ᱱᱟᱯᱟᱭ ᱜᱮ ᱛᱟᱦᱮᱱᱟ ᱦᱮᱸ᱾ ᱚᱱᱠᱟ ᱜᱮᱵᱚᱱ ᱛᱟᱦᱮᱱ ᱠᱷᱟᱡ ᱢᱟ ᱟᱹᱰᱤ ᱢᱚᱸᱡᱽ ᱜᱩ ᱟᱹᱰᱤ ᱱᱟᱯᱟᱭ ᱜᱤ᱾
ᱦᱳᱭ ᱦᱳᱭ᱾ ᱟᱫᱚ ᱛᱟᱦᱚᱞᱮ ᱟᱯᱮ ᱥᱮᱜ ᱪᱮᱜᱠᱟ ᱫᱟᱜ ᱡᱟᱹᱲᱤ ᱠᱚ ᱦᱩᱭ ᱵᱟᱲᱟᱜ ᱠᱟᱱᱟ ᱥᱮ ᱵᱟᱝ?
ᱟᱞᱮᱥᱮᱜ ᱠᱚ ᱫᱟᱜ ᱡᱟᱹᱲᱤ ᱫᱚ ᱫᱟᱜ ᱡᱟᱲᱤ ᱵᱟᱲᱟᱭ ᱠᱟᱱ ᱜᱮᱭᱟᱭ᱾ ᱤᱱᱟᱹ ᱠᱟᱛᱮᱜ ᱵᱟᱨ ᱵᱟᱨ ᱯᱮ ᱫᱤᱱ ᱜᱟᱱ ᱦᱩᱭ ᱠᱟᱱᱟ ᱟᱫᱚ ᱱᱤᱛᱚᱜ ᱫᱚ ᱛᱷᱚᱲᱟ ᱫᱟᱹᱨᱚᱱ ᱦᱟᱛᱟᱲ ᱠᱟᱫᱟ᱾ ᱮᱱ ᱨᱮᱦᱚᱸ ᱨᱤᱢᱤᱞ ᱫᱟᱭ ᱨᱤᱢᱤᱞ ᱵᱟᱲᱟ ᱭᱮᱫᱟ᱾ ᱫᱟᱜ ᱫᱚᱭ ᱫᱟᱜ ᱮᱜ ᱠᱟᱱ ᱜᱮᱭᱟ ᱛᱷᱚᱲᱟ ᱛᱷᱚᱲᱟ᱾
ᱚ ᱛᱟᱦᱚᱞᱮ ᱨᱚᱦᱚᱭ ᱠᱟᱹᱢᱤ ᱠᱚᱫᱚ ᱛᱤᱱᱟᱹᱜ ᱜᱟᱱ ᱞᱟᱦᱟ ᱠᱟᱱᱟ?
ᱨᱚᱦᱚᱭ ᱠᱟᱹᱢᱤ ᱠᱚᱫᱚ ᱱᱤᱛᱚᱜ ᱫᱚ ᱟᱞᱮ ᱫᱚ ᱪᱟᱵᱟᱜ ᱠᱮᱠᱟ ᱜᱤ ᱢᱮᱱᱟᱜ ᱛᱟᱞᱮᱭᱟ᱾ ᱱᱤᱛᱚᱜ ᱵᱟᱨᱭᱟ ᱜᱟᱱ ᱵᱟᱨᱫᱤᱱ ᱜᱟᱱ ᱞᱟᱜᱟᱜ-ᱟ ᱥᱮ ᱪᱮᱜ ᱤᱱᱟᱹ ᱜᱟᱱ ᱨᱚᱦᱚᱭ ᱞᱮᱠᱷᱟᱱ ᱜᱮ ᱪᱟᱵᱟᱜ-ᱟ᱾ ᱚᱱᱟ ᱜᱟᱹᱪᱷᱤ ᱜᱚᱰᱟ ᱟᱯᱷᱚᱨ ᱜᱚᱰᱟ ᱠᱩᱜᱤ ᱢᱮᱱᱟᱜ-ᱟ, ᱤᱱᱟᱹ ᱠᱩ ᱨᱚᱦᱚᱭ ᱞᱮᱠᱷᱟᱱ ᱜᱮ ᱪᱟᱵᱟᱭᱮᱱᱟ᱾
ᱟᱪᱪᱷᱟ ᱛᱟᱦᱚᱞᱮ ᱨᱚᱦᱚᱭ ᱫᱚ ᱪᱟᱵᱟᱜ ᱞᱮᱠᱟᱜᱮ᱾ ᱛᱟᱦᱚᱞᱮ ᱚᱱᱟ ᱡᱟᱦᱟᱸ ᱜᱷᱩᱴ ᱴᱩ ᱠᱚ ᱚᱱᱟ ᱠᱚᱦᱚᱸ ᱯᱮ ᱨᱚᱦᱚᱭ ᱠᱟᱜ-ᱟ?
ᱦᱳᱭ ᱚᱱᱟ ᱜᱷᱩᱴᱩ ᱠᱚᱫᱚ ᱚᱱᱮ ᱫᱟᱜ ᱤᱫᱤᱫᱟᱭ ᱵᱟᱝ ᱚᱱᱟ ᱛᱤᱜᱤ ᱞᱮ ᱨᱚᱦᱚᱭ ᱮᱜᱟ ᱞᱮ᱾ ᱚᱱᱟ ᱫᱟᱜ ᱛᱮ
ᱚ
ᱦᱩᱸ ᱟᱨ ᱟᱞᱮ ᱢᱟ ᱡᱟᱹᱥᱛᱤ ᱱᱚᱝᱠᱟᱱ ᱦᱟᱥᱟ ᱢᱮᱱᱟᱜ ᱛᱟᱞᱮ ᱢᱟᱱᱮ ᱡᱟᱹᱥᱛᱤ ᱫᱟᱜ ᱞᱮᱠᱷᱟᱡ ᱦᱚᱸ ᱵᱟᱞᱮ ᱨᱚᱦᱚᱭ ᱫᱟᱲᱮᱭᱟᱜᱼᱟ ᱟᱨ ᱵᱟᱭ ᱫᱟᱜ ᱞᱮᱠᱷᱟᱡ ᱦᱚᱸ ᱵᱟᱞᱮ ᱨᱚᱦᱚᱭ ᱫᱟᱲᱮᱭᱟᱜᱼᱟ᱾ ᱪᱮᱫᱟᱜ ᱥᱮ ᱡᱟᱹᱥᱛᱤ ᱫᱟᱜ ᱞᱮᱠᱷᱟᱡ ᱚᱱᱟ ᱢᱤᱫᱵᱟᱨ ᱫᱚ ᱞᱟᱦᱟ ᱦᱟᱥᱟ ᱠᱚ ᱢᱮᱱᱟᱜ-ᱟ, ᱚᱱᱟ ᱫᱚᱞᱦᱟ ᱦᱟᱥᱟ ᱨᱮ ᱢᱟ ᱵᱟᱝ ᱨᱚᱦᱚᱭ ᱦᱚᱪᱚᱜ ᱜᱮ ᱥᱟᱱᱟᱢ ᱨᱚᱦᱚᱭᱟᱜ ᱦᱚᱸ ᱥᱟᱱᱟᱢ ᱰᱩᱵᱩᱡ ᱪᱟᱵᱟᱜᱼᱟ᱾ ᱦᱩᱢ ᱰᱩᱵᱩᱡ ᱪᱟᱵᱟᱜᱼᱟ᱾ ᱚᱱᱟᱛᱮ ᱛᱤ ᱫᱚ ᱵᱟᱞᱮ ᱨᱚᱦᱚᱭ ᱫᱟᱲᱮᱭᱟᱜᱼᱟ ᱟᱞᱮ ᱫᱚ ᱤᱭᱟᱹ
ᱟᱪᱪᱷᱟ ᱛᱟᱦᱚᱞᱮ ᱟᱯᱮ ᱥᱮᱜ ᱫᱟᱜ ᱡᱟᱹᱲᱤ ᱠᱚᱦᱚᱸ ᱚᱱᱠᱟ ᱴᱷᱤᱠ ᱴᱷᱟᱠ ᱜᱮ ᱦᱩᱭᱩᱜ ᱠᱟᱱᱟ, ᱚᱱᱟᱛᱮ ᱨᱚᱦᱚᱭ ᱠᱚᱦᱚᱸ ᱯᱮ ᱞᱚᱜᱚᱱ ᱜᱚᱫ ᱠᱟᱜᱼᱟ᱾
ᱦᱳᱭ ᱦᱳᱭ ᱴᱷᱤᱠ ᱜᱮ ᱦᱩᱭᱩᱜ ᱠᱟᱱᱟ ᱫᱟᱜ ᱡᱟᱹᱲᱤ ᱠᱚ᱾ ᱚᱱᱟ ᱛᱮ ᱟᱞᱮ ᱟᱞᱮᱥᱮᱫ ᱫᱚ ᱟᱞᱮ ᱫᱤᱥᱚᱢ ᱫᱚ ᱞᱟᱦᱟ ᱧᱚᱜ ᱠᱷᱚᱱ ᱜᱮ ᱫᱟᱜ ᱮᱫᱟᱭ ᱛᱚ᱾ ᱚᱱᱟᱛᱮ ᱫᱟᱜ ᱞᱮᱠᱷᱟᱡ ᱜᱮ ᱢᱟᱱᱮ ᱟᱨ ᱠᱟᱛᱷᱟ ᱫᱚ ᱱᱚᱣᱟ ᱠᱟᱱᱟ ᱟᱞᱮ ᱫᱤᱥᱚᱢ ᱫᱚ ᱡᱮᱞᱮᱠᱟ ᱜᱟᱰᱟ ᱠᱚ ᱤᱭᱟᱹ ᱠᱷᱚᱱ ᱞᱮ ᱨᱚ ᱠᱟᱥᱟ ᱵᱟᱸᱫᱷᱟᱣ ᱠᱟᱛᱮᱜ, ᱜᱟᱰᱟ ᱠᱚ ᱨᱟᱠᱟᱵ ᱚᱱᱟ ᱠᱷᱟᱹᱛᱤᱨ ᱥᱩᱭᱥᱟᱭᱤᱰ ᱠᱚ ᱢᱮᱱᱟᱜᱼᱟ᱾ ᱞᱟᱹᱴᱩ ᱞᱟᱹᱴᱩ ᱥᱩᱭᱥᱟᱭᱤᱰ ᱢᱮᱱᱟᱜᱼᱟ᱾ ᱚᱱᱟ ᱛᱚᱠᱷᱚᱱ ᱜᱮ ᱫᱟᱜ ᱨᱟᱠᱟᱵ ᱠᱟᱛᱮ, ᱟᱫᱚ ᱵᱟᱹᱭᱦᱟᱹᱲ ᱛᱮᱞᱮ ᱫᱟᱜ ᱨᱟᱠᱟᱵᱟ᱾ ᱛᱷᱚᱲᱟ ᱜᱟᱱᱮ ᱫᱟᱜ ᱞᱮᱠᱷᱟᱡ ᱚᱱᱠᱟ ᱞᱮᱠᱟ ᱫᱟᱜ ᱫᱚ ᱵᱟᱝ ᱡᱟᱹᱨᱩᱲᱟ ᱛᱚ᱾ ᱚᱱᱟ ᱛᱷᱚᱲᱟ ᱜᱟᱱᱮ ᱫᱟᱜ ᱞᱮᱠᱷᱟᱡ ᱜᱮ ᱟᱨᱟᱢ ᱤᱱᱟᱹ ᱛᱮᱜᱮᱞᱮ ᱨᱚᱦᱚᱭ ᱫᱟᱲᱮᱭᱟᱜᱼᱟ᱾
ᱟᱪᱪᱷᱟ, ᱟᱫᱚ ᱟᱞᱮ ᱥᱮᱫ ᱦᱚᱸ ᱚᱱᱠᱟ ᱜᱮ ᱨᱚᱦᱚᱭ ᱠᱟ. ᱢᱤ ᱠᱚᱫᱚ ᱱᱟᱜ ᱠᱷᱟᱱ ᱱᱤᱛᱚᱜ ᱫᱚ ᱞᱚ ᱞᱚᱜᱚᱱ ᱫᱚ ᱞᱚᱜᱚᱱ ᱠᱟᱜ ᱜᱮᱭᱟᱞᱮ, ᱢᱮᱱᱠᱷᱟᱱ ᱚᱱᱟ ᱡᱟᱦᱟᱸ ᱵᱟᱹᱭᱦᱟᱹᱲ ᱚᱱᱟ ᱜᱮᱞᱮ ᱨᱚᱦᱚᱭ, ᱠᱟᱜᱼᱟ ᱟᱨ ᱡᱟᱦᱟᱸ ᱜᱷᱩᱴᱩ ᱚᱱᱟ ᱫᱚ ᱮᱠᱷᱚᱱᱳ ᱟᱹᱣᱨᱤ ᱞᱮ ᱨᱚᱦᱚᱭ ᱫᱟᱲᱮᱭᱟᱜᱼᱟ, ᱱᱟᱜ ᱠᱷᱟᱱ ᱟᱞᱮ ᱥᱮᱫ ᱫᱚ ᱫᱟᱜ ᱠᱚ ᱵᱟᱝ, ᱫᱟᱜ ᱡᱟᱹᱲᱤ ᱠᱚᱦᱚᱸ ᱵᱟᱝ ᱦᱩᱭ ᱠᱟᱱᱟ ᱥᱮ ᱟᱨ ᱚᱱᱟᱛᱮ ᱜᱷᱩᱴᱩ ᱟᱫᱚ ᱱᱟᱜ ᱠᱷᱟᱱ ᱥᱮᱡ ᱠᱟᱱ ᱜᱮᱭᱟ, ᱚᱱᱠᱟ ᱴᱚᱯᱨᱟ ᱠᱚ ᱢᱤᱫ ᱵᱟᱨ ᱟᱨ ᱵᱟᱹᱭᱦᱟᱹᱲᱟᱜ ᱛᱮ ᱨᱚᱦᱚᱭ ᱪᱟᱵᱟ ᱟᱠᱟᱜᱼᱟ᱾
ᱟᱞᱮ ᱦᱚᱸ ᱨᱚᱦᱚᱭ ᱫᱚᱞᱮ ᱨᱚᱦᱚᱭ ᱪᱟᱵᱟ ᱠᱮᱫᱟ ᱟᱫᱚ ᱱᱤᱛᱚᱜ ᱫᱚ ᱚᱱᱮᱥ ᱚᱱᱟ ᱜᱩᱪᱷᱤ ᱜᱚᱰᱟ ᱜᱮ ᱢᱮᱱᱟᱜᱼᱟ᱾ ᱵᱟᱨᱭᱟ ᱢᱮᱱᱟᱜᱼᱟ, ᱤᱱᱟᱹ ᱠᱚᱜᱮ ᱨᱚᱦᱚᱭ ᱞᱮᱠᱷᱟᱡ ᱪᱟᱵᱟᱭᱮᱱᱟ ᱪᱟᱵᱟ ᱫᱚ, ᱟᱫᱚ ᱚᱱᱮ ᱠᱚ ᱢᱮᱱ ᱚᱱᱮ ᱠᱚ ᱢᱮᱱ ᱠᱟᱜ ᱵᱚᱞᱮ ᱡᱟᱦᱟᱸ ᱱᱤᱛᱚᱜ ᱫᱟᱜ ᱞᱮᱠᱷᱟᱡ ᱢᱟ ᱢᱚᱸᱡᱽ ᱦᱚᱸ ᱢᱚᱸᱡᱽ ᱜᱮ ᱦᱩᱭᱩᱜᱼᱟ᱾ ᱟᱫᱚᱢ ᱠᱩ ᱚᱱᱠᱟ ᱞᱮᱠᱟᱱ ᱴᱚᱱᱟᱝ ᱡᱟᱭᱜᱟ ᱨᱮ ᱢᱮᱱᱟᱜ ᱛᱟᱠᱚᱣᱟ, ᱩᱱᱠᱩ ᱵᱟᱠᱚ ᱨᱚᱦᱚᱭ ᱟᱠᱟᱜᱼᱟ ᱛᱷᱚ ᱦᱮᱸ ᱥᱮ ᱵᱟᱸ
ᱦᱳᱭ ᱦᱳᱭ ᱦᱮᱸ ᱦᱮᱸ᱾ ᱟᱫᱚ ᱚᱱᱠᱟ ᱜᱮ ᱫᱟᱜ ᱡᱟᱹᱲᱤ ᱠᱚᱦᱚᱸ ᱜᱚᱴᱟ ᱴᱚᱴᱷᱟ ᱫᱚ ᱥᱚᱢᱟᱱ ᱛᱮ ᱵᱟᱝ ᱦᱩᱭᱩᱜ ᱠᱟᱱᱟ ᱥᱮ? ᱚᱠᱟ ᱚᱠᱟ ᱴᱚᱴᱷᱟ ᱠᱚᱨᱮ ᱫᱚ ᱫᱟᱜ ᱡᱟᱹᱲᱤ ᱠᱚ ᱦᱩᱭ ᱜᱚᱫᱚᱜ ᱠᱟᱱ ᱜᱮᱭᱟ ᱟᱨ ᱚᱠᱟ ᱚᱠᱟ ᱴᱚ ᱴᱷᱟ ᱠᱚᱨᱮ ᱫᱚ ᱧᱮᱞᱚᱜ ᱠᱟᱱᱟ ᱫᱟᱜ ᱡᱟᱹᱲᱤ ᱠᱚ ᱚᱱᱠᱟ ᱴᱷᱤᱠ ᱴᱷᱟᱠ ᱵᱟᱝ ᱦᱩᱭᱩᱜ ᱠᱟᱱᱟ᱾ ᱟᱫᱚ ᱚᱱᱟ ᱞᱮᱠᱟᱛᱮ ᱠᱟᱹᱴᱤᱡ ᱨᱚᱦᱚᱭ ᱠᱚᱦᱚᱸ ᱛᱟᱭᱱᱚᱢ ᱢᱟᱲᱟᱝ ᱚᱜ ᱠᱟᱱᱟ᱾
ᱦᱟᱸ ᱦᱟᱸᱜ᱾ ᱟᱪᱪᱷᱟ, ᱟᱯᱮ ᱟᱯᱮ ᱠᱚᱫᱚ ᱚᱱᱛᱮ ᱫᱚ ᱦᱩᱲᱩ ᱫᱚ ᱪᱮᱫ ᱠᱚ ᱪᱮᱫ ᱠᱚ ᱦᱩᱲᱩ ᱯᱮ ᱨᱚᱦᱚᱭᱟ ᱟᱯᱮ?
ᱟᱞᱮ ᱫᱚ ᱦᱩᱲᱩ ᱫᱚ ᱚᱱᱠᱟ ᱫᱚ ᱚᱱᱟ ᱮᱸ ᱥᱚᱨᱱᱚ ᱛᱟᱯᱚᱨᱮ ᱞᱚᱞᱟᱴ, ᱵᱤᱵᱤ ᱮᱜᱟᱨᱚ, ᱠᱷᱚᱱᱰᱚ ᱜᱤᱨᱤ ᱱᱚᱣᱟ ᱠᱚᱜᱮᱞᱮ ᱨᱚᱦᱚᱭ ᱜᱮᱭᱟ, ᱟᱞᱮ ᱱᱚᱛᱮ ᱫᱚ᱾
ᱦᱩᱸ ᱦᱩᱸ᱾
ᱟᱯᱮ ᱥᱮᱫ ᱜᱮ ᱪᱮᱫ ᱪᱮᱫ ᱦᱩᱲᱩ ᱠᱚ ᱦᱩᱭᱩᱜ ᱜᱮᱛᱟ?
ᱟᱞᱮ ᱥᱮᱫ ᱫᱚ ᱟᱞᱮ ᱫᱤᱥᱚᱢ ᱫᱚ ᱡᱟᱹᱥ ᱛᱤ ᱠᱟᱭ ᱛᱮᱫᱚ ᱚᱱᱟ ᱨᱩᱡᱤᱛ ᱦᱩᱲᱩ ᱜᱮᱞᱮ ᱨᱚᱦᱚᱭᱟ᱾ ᱡᱮᱞᱮᱠᱟ ᱨᱩᱡᱤᱛ ᱦᱩᱲᱩ ᱡᱟᱹᱥᱛᱤ ᱠᱚ ᱦᱩᱭᱩᱜᱼᱟ, ᱛᱷᱚᱨ ᱚᱱᱟ ᱜᱮ ᱡᱟᱹᱥᱛᱤ ᱦᱩᱭᱩᱜᱼᱟ, ᱡᱮᱞᱮᱠᱟ ᱢᱤᱫ ᱵᱤᱜᱷᱟᱹᱨ ᱨᱮ ᱠᱚᱢᱮ ᱛᱤᱨᱤᱥ ᱠᱷᱚᱱ ᱯᱚᱭᱛᱨᱤᱥ ᱢᱚᱱᱫᱚ ᱡᱟᱦᱟ ᱞᱮᱠᱟᱨᱮ ᱦᱩᱭᱩᱜᱼᱟ, ᱢᱤᱫ ᱵᱤᱜᱷᱟᱹᱨ ᱨᱮ ᱡᱩᱫᱤ ᱚᱱᱠᱟ ᱢᱚᱡᱽ ᱦᱟᱥᱟ ᱵᱷᱟᱞᱮ ᱠᱷᱟᱱᱤ ᱦᱟᱥᱟ ᱡᱩᱫᱤ ᱫᱟᱜ ᱛᱟᱦᱮᱱ ᱠᱷᱟᱱ ᱱᱚᱣᱟ ᱡᱩᱫᱤ ᱫᱟᱜ ᱡᱩᱫᱤ ᱛᱟᱦᱮᱱ ᱠᱷᱟᱱ ᱛᱤᱨᱤᱥ ᱠᱷᱚᱱ ᱯᱚᱸᱭᱛᱨᱤᱥ ᱢᱚᱫᱫᱷᱮ ᱡᱟᱦᱟᱸ ᱞᱮᱠᱟ ᱦᱩᱭᱩᱜᱼᱟ᱾ ᱚᱱᱟ ᱛᱮᱜᱮ ᱡᱟᱹᱥᱛᱤ ᱨᱚᱡᱤᱛ ᱠᱚᱞᱮ ᱨᱚᱦᱚᱭᱟ ᱮᱠᱮᱱ ᱨᱚᱡᱤᱛ ᱫᱚ ᱵᱟᱝ ᱟᱭᱢᱟ ᱞᱮᱠᱟᱱ ᱦᱩᱲᱩ ᱜᱮ ᱢᱮᱱᱟᱜᱼᱟ᱾ ᱵᱩᱨᱱᱤ ᱦᱩᱲᱩ, ᱦᱮᱸᱫᱮ ᱦᱩᱲᱩ, ᱟᱨᱟᱜ ᱦᱩᱲᱩ,
ᱟᱪᱪᱷᱟ ᱟᱪᱪᱷᱟ᱾
ᱜᱳᱵᱤᱱᱫᱚ ᱵᱷᱳᱜᱽ ᱚᱱᱟ ᱠᱚᱞᱮ ᱨᱚᱦᱚᱭ ᱜᱮᱭᱟ ᱟᱞᱮ,
ᱟᱪᱪᱷᱟ᱾ ᱛᱟᱞᱦᱮ ᱚᱱᱟ ᱡᱟᱦᱟᱸ ᱯᱟᱭᱮᱥ ᱪᱟᱣᱞᱮ ᱚᱱᱟᱴᱟᱜ ᱦᱩᱲᱩ ᱦᱚᱸ ᱟᱯᱮ ᱥᱮᱫ ᱦᱩᱭᱩᱜ ᱜᱮᱭᱟ ᱥᱮ ᱵᱟᱝᱟ?
ᱵᱟᱪᱚᱧ ᱴᱷᱤᱠᱟᱹ ᱫᱟᱲᱮᱭᱟᱜ ᱠᱟᱱ ᱪᱮᱫ ᱪᱮᱫ ᱦᱩᱲᱩ ᱪᱮᱫ ᱦᱩᱲᱩ ᱫᱚ?
ᱚᱱᱮ ᱡᱟᱦᱟᱸ ᱮᱸ ᱯᱟᱭᱮᱥ ᱵᱚᱱ ᱵᱮᱱᱟᱣ ᱜᱮᱭᱟ ᱡᱟᱦᱟᱸ ᱪᱟᱣᱞᱮ ᱛᱮ᱾
ᱦᱩᱸ ᱦᱩᱸ ᱦᱩᱭᱩᱜ ᱜᱮᱭᱟ ᱦᱩᱭ ᱜᱮ᱾
ᱟᱪᱪᱷᱟ᱾ ᱚ᱾ ᱦᱮᱸ ᱛᱚ ᱛᱟᱦᱞᱮ ᱟᱯᱮ ᱥᱮᱫ ᱫᱚ ᱪᱮᱫ ᱞᱮᱠᱟ ᱵᱤᱨ ᱠᱚ ᱢᱮᱱᱟᱜ ᱟᱠᱟᱫ ᱜᱮᱭᱟ ᱵᱤᱨ ᱵᱩᱨᱩ ᱠᱚ ᱥᱮ ᱵᱟᱝᱟ?
ᱵᱤᱨᱵᱩᱨᱩ ᱫᱚ ᱟᱞᱮ ᱫᱚ ᱡᱟᱦᱟᱸ ᱡᱟᱭᱜᱟ ᱨᱮ ᱢᱮᱱᱟᱜ ᱞᱮᱭᱟ ᱛᱚ ᱟᱞᱮ ᱡᱟᱦᱟᱸ ᱡᱟᱭᱜᱟ ᱨᱮᱞᱮ ᱚᱲᱟᱜ ᱠᱟᱱᱟ ᱚᱸᱰᱮ ᱫᱚ ᱦᱩᱸ᱾
ᱵᱤᱨ ᱫᱚ ᱵᱟᱝ ᱠᱟᱱᱟ᱾ ᱴᱟᱺᱰᱤ ᱫᱤᱥᱚᱢ ᱠᱟᱱᱟ, ᱵᱟᱹᱥᱛᱤ ᱠᱟᱱᱟ᱾ ᱵᱟᱹᱥᱛᱤ ᱨᱮᱜᱮ ᱦᱮᱱᱟᱜ ᱞᱮᱭᱟ᱾ ᱚᱱᱟ ᱠᱟᱛᱮᱫ ᱵᱤᱨ ᱵᱩᱨᱩ ᱦᱚᱸ ᱢᱮᱱᱟᱜ ᱜᱮᱭᱟ᱾ ᱟᱞᱮ ᱠᱷᱚᱱ ᱛᱷᱚᱲᱟ ᱜᱟᱱ ᱡᱤᱞᱤᱧ ᱧᱚᱜ ᱪᱟᱞᱟᱜ ᱦᱤᱡᱩᱜᱼᱟ ᱛᱤᱨᱤᱥ ᱠᱤᱞᱳᱢᱤᱴᱟᱨ ᱜᱟᱱ ᱪᱟᱞᱟᱜ ᱦᱩᱭᱩᱜᱼᱟ᱾ ᱚᱱᱛᱮ ᱵᱤᱨ ᱢᱮᱱᱟᱭ ᱜᱮᱭᱟ᱾ ᱵᱤᱨ ᱨᱮᱦᱚᱸ ᱵᱤᱨ ᱟᱲᱮ ᱟᱲᱮ ᱛᱮᱦᱚᱸ ᱟᱵᱚ ᱥᱟᱱᱛᱟᱞ ᱠᱚ ᱢᱮᱱᱟᱜ ᱠᱚᱣᱟ᱾ ᱠᱟ ᱠᱟᱛᱮᱫ ᱚᱱᱟ ᱞᱟᱦᱟ ᱛᱮᱫᱚ ᱚᱱᱠᱟ ᱵᱤᱨ ᱨᱮᱦᱚ ᱠᱚ ᱴᱟᱺᱰᱤ ᱠᱟᱛᱮᱫ ᱠᱚ ᱵᱚᱞᱚᱜ ᱠᱟᱱ ᱛᱟᱦᱮᱜ᱾ ᱟᱫᱚ ᱱᱤᱛᱚᱜ ᱫᱚ ᱥᱚᱨᱠᱟᱨ ᱮ ᱢᱟᱱᱟ ᱟᱠᱟᱜᱼᱟ ᱛᱷᱚ ᱚᱱ ᱚᱱᱟᱛᱮ ᱦᱤᱛᱟᱹᱜ ᱫᱚ ᱵᱟᱠᱚ ᱵᱚᱞᱚᱜ ᱠᱟᱱᱟᱛᱮ ᱚᱱᱟ ᱟᱲᱮ ᱟᱲᱮ ᱠᱚᱨᱮ ᱠᱚ ᱚᱲᱟᱜ ᱵᱟᱲᱟᱣ ᱠᱟᱫᱟ᱾
ᱦᱳᱭ ᱦᱳᱭ ᱡᱟᱦᱟᱸᱞᱮᱠᱟ ᱵᱤᱱ ᱞᱟᱹᱭ ᱠᱮᱫᱮᱜᱼᱟ ᱱᱮᱛᱟᱨ ᱢᱟ ᱟᱨ ᱚᱱᱠᱟ ᱫᱚᱢᱮ ᱵᱤᱨ ᱫᱷᱟᱨᱮ ᱠᱚᱨᱮ ᱚᱲᱟᱜ ᱦᱚᱸ ᱵᱟᱭ ᱵᱮᱥᱟ᱾
ᱦᱩᱸ᱾
ᱚᱱᱠᱟ ᱠᱟᱹᱴᱤᱡ ᱵᱚᱛᱚᱨ ᱠᱚ ᱵᱩᱡᱷᱟᱹᱜ ᱜᱮᱭᱟ ᱛᱟᱯᱚᱨᱮ ᱵᱤᱨ ᱨᱮ ᱱᱚᱝᱠᱟ ᱫᱚᱢᱮ ᱥᱮᱬᱟ ᱡᱤᱭᱟᱹᱞᱤ ᱠᱚ ᱵᱟᱝ ᱨᱮᱦᱚᱸ ᱠᱟᱹᱴᱤᱡ ᱠᱚ ᱵᱤᱧ ᱠᱤᱫᱤᱧ ᱠᱚ᱾ ᱚᱱᱠᱟ ᱫᱟᱜ ᱡᱟᱹᱯᱩᱫ ᱞᱮᱠᱷᱟᱱᱮ ᱚᱲᱟᱜ ᱠᱚ ᱥᱮᱱ ᱜᱮᱠᱚ ᱦᱤᱡᱩᱜᱼᱟ᱾
ᱦᱚᱸ ᱦᱚᱸ᱾ ᱩᱱᱠᱩ ᱢᱟᱠᱚ ᱫᱟᱬᱟᱱ ᱟᱠᱚ ᱛᱷᱚ᱾ ᱩᱱᱠᱩ ᱢᱟ ᱜᱚᱴᱟ ᱵᱤᱨ ᱠᱚ ᱫᱟᱬᱟᱱ ᱟᱠᱚ ᱛᱚ ᱚᱱᱟ ᱫᱚ ᱡᱚᱢᱟᱜ ᱥᱮᱸᱫᱽᱨᱟ ᱛᱮ ᱜᱚᱴᱟ ᱠᱚ ᱫᱟᱬᱟᱱᱟ ᱫᱟᱬᱟ ᱦᱤᱡᱩᱜᱼᱟ᱾
ᱦᱳᱭ ᱦᱳᱭ ᱟᱫᱚ ᱛᱟᱦᱞᱮ ᱱᱤᱛᱚᱜ ᱫᱚ ᱩᱫᱽ ᱯᱷᱩᱴᱠᱟᱹ ᱠᱚ ᱟᱯᱮ ᱥᱮᱫ ᱫᱚ ᱧᱟᱢᱚᱜ ᱠᱟᱱᱟ ᱥᱮ ᱵᱟᱝ?
ᱩᱫᱽ ᱯᱩᱴᱠᱟᱹ ᱫᱚ ᱟᱞᱮ ᱴᱟᱺᱰᱤ ᱫᱤᱥᱚᱢ ᱛᱚ ᱩᱫᱽ ᱩᱫ ᱫᱚ ᱩᱫ ᱯᱩᱴᱠᱟᱹ ᱠᱚᱫᱚ ᱢᱮᱱᱟᱜ ᱜᱮᱭᱟ᱾ ᱟᱞᱮ ᱢᱟ ᱚᱱᱮ ᱚᱠᱟᱴᱟᱜ ᱫᱚ ᱵᱩᱥᱩᱵ ᱢᱮᱱᱟᱜ-ᱟ ᱟᱫᱚᱞᱮ ᱵᱩᱥᱩᱵ ᱞᱮ ᱯᱟᱞᱚᱭᱟ ᱵᱟᱝ᱾ ᱵᱩᱥᱩᱵ ᱩᱫᱽ ᱠᱚᱫᱚ ᱡᱟᱱᱟᱢ ᱵᱟᱲᱟ ᱟᱠᱟᱱ ᱜᱮᱭᱟ
ᱚ ᱦᱮᱸ ᱦᱮᱸ᱾
ᱚᱱᱠᱟ ᱵᱤᱨ ᱩᱫᱽ ᱠᱚᱫᱚ ᱵᱟᱝᱜᱮ ᱵᱟᱝ ᱡᱟᱱᱟᱢᱚᱜᱼᱟ᱾ ᱟᱫᱚ ᱛᱷᱚᱲᱟᱜᱟᱱ ᱚᱠᱚᱭ ᱫᱚ ᱵᱤᱨ ᱱᱟᱠᱷᱟ ᱧᱚᱜ ᱨᱮ ᱢᱮᱱᱟᱜ ᱠᱚᱣᱟ, ᱩᱱᱠᱩ ᱠᱚᱫᱚ ᱠᱚ ᱡᱟᱹᱱᱤᱡ ᱠᱚ ᱧᱟᱢᱮᱫ ᱠᱟᱱ ᱜᱮᱭᱟ ᱯᱟᱞᱮᱱ᱾ ᱢᱮᱱᱠᱷᱟᱱ ᱟᱞᱮ ᱫᱚ ᱴᱟᱸᱰᱤ ᱫᱤᱥᱚᱢ ᱨᱮ ᱢᱮᱱᱟᱜ ᱞᱮᱭᱟ᱾
ᱚ ᱛᱟᱦᱞᱮ ᱟᱯᱮᱥᱮᱫ ᱫᱚ ᱚᱱᱟ ᱵᱤᱨ ᱨᱮᱱᱟᱜ ᱫᱚ ᱵᱟᱝ ᱧᱟᱢᱚᱜ᱾
ᱵᱟᱝ ᱧᱟᱢᱚᱜᱼᱟ ᱦᱳᱭ ᱦᱳᱭ᱾ ᱵᱩᱥᱩᱵ ᱩᱫᱽ ᱠᱚ ᱧᱟᱢ ᱜᱮ ᱦᱳᱭ ᱦᱳᱭ ᱦᱳᱭ᱾ ᱚᱱᱟ ᱵᱩᱥᱩᱵ ᱩᱫᱽ ᱚᱱᱟ ᱠᱚᱜᱮ ᱟᱞᱮ ᱫᱚᱞᱮ ᱡᱚᱢᱟ᱾ ᱚᱱᱟ ᱠᱚ ᱡᱚᱢ ᱵᱟᱲᱟ ᱟᱹᱰᱤ ᱥᱚᱲᱚᱢ ᱵᱩᱡᱷᱟᱹᱜᱼᱟ ᱛᱷᱚ ᱟᱞᱮ ᱫᱚ ᱚᱱᱟᱜᱮ ᱡᱟᱹᱥᱛᱤ ᱟᱞᱮ ᱫᱚᱞᱮ ᱡᱚᱢᱟ ᱟᱞᱮ᱾ ᱟᱨ ᱚᱠᱚᱭ ᱫᱚ ᱡᱟᱹᱥᱛᱤ ᱧᱚᱜ ᱡᱩᱫᱤ ᱡᱟᱹᱥᱛᱤ ᱧᱚᱜ ᱡᱩᱫᱤ ᱚᱠᱚᱭ ᱠᱩᱭ ᱡᱟᱱᱟᱢ ᱟᱠᱟᱱ ᱠᱷᱟᱡ ᱫᱚ ᱩᱱᱠᱩ ᱠᱚᱫᱚ ᱵᱟᱡᱟᱨ ᱠᱚᱨᱮ ᱦᱚᱸᱠᱚ ᱟᱠᱷᱨᱤᱧ ᱜᱮᱭᱟ ᱠᱚ᱾
ᱦᱳᱭ ᱦᱳᱭ ᱟᱨ ᱡᱟᱦᱟᱸ ᱞᱮᱠᱟ ᱮᱸ ᱩᱫᱽ ᱫᱚ ᱡᱟᱦᱟᱸᱱ ᱩᱫᱽ ᱜᱮᱵᱚᱱ ᱡᱚᱢ ᱠᱮᱫ ᱡᱷᱚᱛᱚ ᱩᱫᱽ ᱜᱮ ᱥᱮᱵᱮᱞ ᱜᱮᱭᱟ ᱟᱹᱰᱤ ᱵᱮᱥ᱾ ᱜᱮ᱾ ᱦᱮᱸ᱾ ᱩᱫᱽ ᱡᱤᱱᱤᱥ ᱴᱟᱜ ᱜᱮ ᱟᱹᱰᱤ ᱵᱮᱥ ᱵᱩᱡᱷᱟᱹᱜ ᱜᱮᱭᱟ ᱢᱟᱱᱮ ᱡᱟᱦᱟᱱᱟᱜ ᱩᱫᱽ ᱜᱮ ᱦᱩᱭᱮᱱ᱾ ᱵᱩᱥᱩᱵ ᱩᱫᱽ ᱦᱩᱭᱩᱜ ᱵᱟᱞᱤ ᱩᱫᱽ ᱦᱩᱭᱩᱜ ᱟᱨ ᱵᱤᱨ ᱨᱮᱱᱟᱜ ᱡᱟᱦᱟᱸ ᱮ ᱩᱫᱽ ᱠᱚ ᱚᱢᱚᱱᱚᱜ ᱜᱮᱭᱟ ᱚᱱᱟ ᱠᱚ ᱦᱩᱭᱩᱜ ᱨᱮᱦᱚᱸ ᱟᱹᱰᱤ ᱵᱮᱥ ᱜᱮ ᱥᱤᱵᱤᱞᱟ ᱡᱷᱚᱛᱚ ᱜᱮ᱾
ᱦᱩᱸ ᱦᱩᱸ
ᱦᱳᱭ, ᱟᱫᱚ ᱟᱞᱮᱥᱮᱜ ᱫᱚ ᱚᱝᱠᱟ ᱫᱚ ᱱᱟᱜ ᱠᱷᱟᱱ ᱩᱫ ᱠᱚᱫᱚ ᱧᱟᱢᱚᱜ ᱜᱮᱭᱟ ᱵᱤᱨ ᱠᱚ ᱢᱮᱱᱟᱜᱼᱟ ᱠᱟᱜ-ᱟ ᱚᱲᱟᱜ ᱥᱩᱨ ᱠᱷᱚᱱᱟᱜ ᱜᱮ ᱟᱫᱚ ᱚᱱᱟ ᱞᱮᱠᱟᱛᱮ ᱩᱫ ᱠᱚᱫᱚ ᱚᱝᱠᱟ ᱵᱟᱞᱮ ᱚᱵᱷᱟᱵ ᱚᱜ ᱜᱮᱭᱟ ᱡᱚᱢ ᱫᱚ ᱠᱤᱨᱤᱧ ᱠᱟᱛᱮ ᱫᱚ ᱵᱟᱞᱮ ᱡᱚᱢᱟ ᱮᱸ ᱟᱞᱮ ᱜᱮᱞᱮ ᱯᱟᱸᱡᱟ ᱞᱮ ᱪᱟᱞᱟᱜ ᱜᱮᱭᱟ ᱩᱫ ᱯᱟᱸᱡᱟ ᱛᱟᱨᱯᱚᱨᱮ ᱩᱫ ᱯᱷᱩᱴᱠᱟᱹ ᱠᱚᱞᱮ ᱦᱟᱞᱟᱝ ᱠᱚᱜᱮᱭᱟ ᱟᱫᱚ ᱚᱝᱠᱟ ᱮ ᱫᱤᱱᱟᱹᱢ ᱫᱤᱱ ᱜᱮ ᱱᱮᱛᱟᱨ ᱫᱤᱱ ᱫᱚ ᱩᱫ ᱯᱷᱩᱴᱠᱟᱹ ᱠᱚᱫᱚᱞᱮ ᱡᱚᱢ ᱠᱚᱜᱮᱭᱟ᱾
ᱦᱩᱸ ᱦᱩᱸ ᱦᱩᱸ ᱡᱩᱸ, ᱚᱝᱠᱟ ᱠᱟᱱ ᱜᱮᱭᱟ ᱚᱱᱮ ᱠᱚ ᱢᱮᱞ ᱞᱮᱠᱟᱛᱮᱫ ᱟᱵᱚ ᱠᱚ ᱟᱵᱚ ᱢᱟ ᱥᱟᱱᱛᱟᱲ ᱦᱚᱯᱚᱱ ᱢᱟ ᱡᱚᱢ ᱢᱟ ᱟᱭᱢᱟ ᱞᱮᱠᱟᱱᱟᱜ ᱜᱮᱵᱚᱱ ᱡᱚᱢᱟ, ᱦᱮᱸ ᱥᱮ ᱵᱟᱝ?
ᱦᱳᱭ ᱦᱳᱭ ᱟᱵᱚ ᱢᱟ ᱥᱟᱱᱟᱢ ᱞᱮᱠᱟᱱᱟᱜ ᱜᱮᱵᱚᱱ ᱡᱚᱢᱟ᱾
ᱡᱚᱢ ᱢᱟᱵᱚᱱ ᱦᱳᱭ ᱦᱳᱭ᱾
ᱦᱮᱸ,
ᱮᱴᱟᱜ ᱮᱴᱟᱜ ᱚᱝᱠᱟ ᱪᱷᱟᱹᱛᱤᱠ ᱠᱚ ᱞᱮᱠᱟ ᱥᱮ ᱮᱴᱟᱜ ᱡᱟᱹᱛ ᱠᱚ ᱞᱮᱠᱟ ᱚᱝᱠᱟ ᱠᱚ ᱞᱮᱠᱟ ᱢᱟ ᱟᱵᱚ ᱢᱟ ᱡᱚᱛᱚ ᱜᱮᱵᱚᱱ ᱡᱚᱢ ᱦᱟᱡᱟᱢ ᱫᱟᱲᱮᱭᱟᱜ-ᱟ ᱟᱵᱚ ᱡᱟᱦᱟᱸ ᱠᱚᱵᱚᱱ ᱡᱚᱢ ᱫᱟᱲᱮᱭᱟᱜ-ᱟ ᱚᱱᱟ ᱠᱚ ᱩᱱᱠᱚ ᱡᱤᱱᱤᱥ ᱡᱤᱱᱤᱥ ᱵᱟᱠᱚ ᱡᱚᱢ ᱫᱟᱲᱮᱭᱟᱜ-ᱟ ᱦᱮᱸᱥᱮ
ᱦᱳᱭ ᱦᱳᱭ, ᱟᱵᱚ ᱢᱟ ᱟᱵᱚᱣᱟᱜ ᱫᱷᱟᱨᱮ ᱯᱟᱥᱮ ᱨᱮ ᱡᱟᱦᱟᱸ
ᱦᱟᱹᱠᱩ ᱠᱚ,
ᱦᱳᱭ ᱟᱵᱚᱣᱟᱜ ᱫᱷᱟᱨᱮ ᱯᱟᱥᱮ ᱨᱮ ᱡᱟᱦᱟᱸᱱᱟᱜ ᱠᱚ ᱢᱮᱱᱟᱜ-ᱟ ᱥᱟᱱᱟᱢ ᱠᱤᱪᱷᱩ ᱜᱮ ᱟᱵᱚ ᱫᱚᱵᱚᱱ ᱡᱚᱢ ᱜᱮᱭᱟ᱾ ᱡᱚᱢ ᱫᱟᱲᱮᱭᱟᱜ-ᱟ ᱵᱚᱱ ᱚᱱᱟ ᱠᱚ ᱢᱟᱱᱮ ᱟᱵᱚᱣᱟᱜ ᱫᱚ ᱮᱸ ᱯᱟᱹᱦᱤᱞ ᱠᱷᱚᱱᱟᱜ ᱠᱚ ᱡᱚᱢ ᱟᱹᱜᱩ ᱠᱟᱜ-ᱟ ᱦᱟᱯᱲᱟᱢ ᱠᱚᱦᱚᱸ ᱟᱫᱚ ᱚᱱᱟ ᱠᱚᱫᱚ ᱟᱵᱚ ᱱᱤᱛᱚᱜ ᱫᱚᱵᱚᱱ ᱡᱚᱢ ᱤᱫᱤᱭᱮᱫ ᱜᱮᱭᱟ ᱟᱨ ᱚᱱᱟ ᱠᱚᱵᱚᱱ ᱡᱚᱢ ᱫᱟᱲᱮᱭᱟᱜ-ᱟ ᱥᱮ ᱚᱱᱟ ᱠᱚ ᱪᱮ ᱛᱟᱱ ᱨᱮ ᱟᱵᱚᱣᱟᱜ ᱨᱩᱪᱤ ᱢᱮᱱᱟᱜ ᱟᱠᱟᱜ-ᱟ᱾
ᱦᱩᱸ ᱦᱩᱸ, ᱡᱮᱞᱮᱠᱟ ᱟᱵᱚᱣᱟᱜ ᱡᱚᱢ ᱧᱩ ᱫᱚ ᱯᱟᱹᱦᱤᱞ ᱫᱚ ᱚᱝᱠᱟ ᱠᱚ ᱞᱟᱹᱭ ᱟᱠᱚ ᱥᱮᱠᱚ ᱵᱟᱲᱟᱭᱟ ᱵᱤᱨ ᱠᱷᱚᱱ ᱚᱠᱟᱴᱟᱜ ᱫᱚ ᱠᱚ ᱟᱹᱜᱩᱭᱮᱜ ᱠᱟᱱ ᱛᱟᱦᱮᱸᱱ ᱡᱟᱰᱜᱮ ᱵᱮᱝᱜᱚᱞ ᱥᱟᱝ ᱦᱮᱸ ᱥᱮ ᱵᱟᱝ
ᱦᱳᱭ᱾
ᱛᱮ ᱵᱟᱡᱟ ᱠᱩᱞᱩ ᱚᱱᱟ ᱠᱚᱦᱚᱸ ᱛᱩᱯᱩ ᱠᱟᱛᱮᱜ ᱛᱤᱠᱤ ᱠᱟᱛᱮᱜ ᱵᱚᱱ ᱡᱚᱢᱮᱜ ᱠᱟᱱ ᱛᱟᱦᱮᱸᱱᱟ᱾ ᱤᱧ ᱡᱟᱦᱟᱸ ᱠᱩᱧ ᱞᱟᱹᱭ ᱠᱮᱜ-ᱟ ᱚᱱᱟ ᱠᱚᱢ ᱵᱩᱡᱷᱟᱹᱣ ᱫᱟᱲᱮᱭᱟᱜ ᱠᱟᱱ ᱜᱮᱭᱟ ᱛᱷᱚᱨ ᱡᱟᱰᱜᱮ
ᱚ ᱦᱳᱭ ᱦᱮᱸ ᱦᱮᱸ ᱦᱮᱸ ᱵᱩᱡᱽ ᱫᱟᱲᱮᱭᱟᱜ ᱠᱟᱱ ᱜᱤᱭᱟᱹᱧ ᱛᱷᱚᱲᱟ ᱛᱷᱚᱲᱟ᱾
ᱵᱟᱡᱟ
ᱦᱮᱸ ᱯᱟᱹᱦᱤᱞ ᱫᱚ ᱚᱱᱟ ᱠᱚᱜᱮ ᱠᱚ ᱡᱚᱢᱮᱜ ᱛᱟᱦᱮᱸᱜ-ᱟ ᱡᱟᱦᱟᱸ ᱠᱚᱢ ᱞᱟᱹᱭ ᱠᱮᱜ-ᱟ᱾ ᱟᱫᱚ ᱱᱮᱛᱟᱨ ᱢᱟ ᱠᱟᱹᱴᱤᱜ ᱵᱚᱱ ᱩᱱᱱᱚᱛᱤᱭᱮᱱᱟ ᱥᱮ ᱟᱫᱚ ᱠᱟᱹᱴᱤᱜ ᱚᱱᱟ ᱦᱤᱥᱟᱹᱵ ᱛᱮ ᱟᱫᱚ ᱱᱮᱛᱟᱨ ᱫᱚ ᱠᱟᱹᱴᱤᱜ ᱟᱵᱚ ᱦᱚᱸ ᱡᱚᱢ ᱵᱟᱲᱟ ᱧᱚᱜᱼᱮᱜ ᱜᱮᱭᱟ ᱵᱚᱱ ᱚᱱᱟ ᱠᱷᱚᱱᱟᱜ ᱮᱸᱜ ᱠᱟᱹᱴᱤᱡ ᱦᱤᱛᱚᱜ ᱫᱚ ᱩᱱᱱᱚᱛᱤ ᱠᱟᱱᱟ ᱥᱮ ᱴᱟᱠᱟ ᱠᱚᱦᱚᱸ ᱠᱟᱹᱣᱰᱤ ᱠᱚᱦᱚᱸ ᱠᱟᱹᱴᱤᱜ ᱵᱚᱱ ᱟᱨᱡᱟᱣ ᱫᱟᱲᱮᱭᱟᱜ ᱠᱟᱱᱟ᱾
ᱟᱨᱡᱟᱣ ᱫᱟᱲᱮᱭᱟᱜ ᱠᱟᱱᱟ ᱦᱟᱸᱭ ᱦᱟᱸᱭ ᱟᱨᱚ ᱚᱱᱮ ᱠᱚ ᱚᱱᱮ ᱠᱚ ᱢᱮᱱ ᱞᱮᱠᱟ ᱚᱱᱟ ᱠᱚ ᱡᱚᱢ ᱠᱟᱛᱮᱜ ᱜᱮ ᱟᱵᱚ ᱯᱟᱹᱦᱤᱞ ᱵᱩᱰᱷᱤ ᱦᱟᱲᱟᱢ ᱠᱚᱫᱚ ᱛᱷᱚᱲᱟ ᱜᱟᱱ ᱢᱚᱸᱡᱽ ᱠᱚ ᱛᱟᱦᱮᱸᱱ ᱠᱟᱱ ᱛᱟᱦᱮᱸᱱᱟ᱾ ᱩᱱ ᱚᱠᱛᱮ ᱨᱮ ᱡᱚᱢ ᱧᱩ ᱨᱮ ᱥᱮ ᱡᱟᱦᱟᱸᱱᱟᱜ ᱨᱮ ᱚᱝᱠᱟ ᱵᱷᱮᱡᱟᱞ ᱡᱤᱱᱤᱥ ᱵᱟᱝ ᱛᱟᱦᱮᱸ ᱠᱟᱱᱟ ᱠᱮᱢᱤᱠᱮᱞ ᱡᱤᱱᱤᱥ ᱯᱨᱮᱥᱤᱴᱟᱭ ᱡᱤᱱᱤᱥ ᱚᱱᱟ ᱫᱚ ᱵᱟᱝ ᱠᱟᱱᱛᱮ ᱟᱫᱚ ᱚᱠᱟ ᱥᱟᱹᱨᱤᱭᱟᱜ ᱢᱟᱱᱮ ᱱᱤᱨᱟᱹᱲ ᱡᱤᱱᱤᱥ ᱠᱟᱱᱟ ᱵᱤᱨ ᱠᱷᱚᱱᱟ ᱟᱹᱜᱩᱣᱟᱜ ᱡᱤᱱᱤᱥ ᱫᱚ, ᱟᱫᱚ ᱚᱱᱟᱛᱮ ᱚᱱᱟ ᱡᱚᱢ ᱛᱮ ᱦᱚᱲᱢᱚ ᱦᱟᱹ ᱴᱤᱝ ᱠᱚ ᱵᱟᱭ ᱵᱟᱹᱲᱤᱜ ᱠᱟᱱ ᱛᱟᱦᱮᱸᱱᱟ ᱦᱚᱲᱢᱚ ᱨᱮ ᱡᱟᱦᱟᱸ ᱢᱮᱱᱟᱜ ᱫᱟᱲᱮ ᱚᱱᱟ ᱫᱟᱲᱮ ᱥᱟᱨᱥᱟᱣᱮᱜ ᱠᱟᱱ ᱛᱟᱦᱮᱸᱱᱟᱭ᱾
ᱦᱳᱭ ᱚᱝᱠᱟ ᱮᱸᱜ ᱨᱳᱜᱽ ᱟᱡᱟᱨ ᱠᱚ ᱵᱟᱝ ᱦᱤᱡᱩᱜ ᱠᱟᱱ ᱛᱟᱦᱮᱸᱜ ᱚᱝᱠᱟ ᱡᱟᱦᱟᱸ ᱢᱟᱨᱟᱝ ᱢᱟᱨᱟᱝᱟᱜ ᱦᱳᱭ ᱟᱫᱚ ᱱᱤᱛᱳᱜ ᱫᱚ ᱧᱮᱞᱚᱜ ᱠᱟᱱᱟ ᱡᱟᱹᱥᱛᱤ ᱵᱚᱱ ᱡᱚᱢᱮᱜ-ᱟ ᱦᱟᱱᱟ ᱱᱟᱣᱟ ᱟᱨ ᱚᱝᱠᱟ ᱠᱮᱢᱤᱠᱮᱞ ᱡᱤᱱᱤᱥ ᱠᱚ ᱢᱮᱥᱟᱜ ᱮᱸ ᱠᱟᱱᱟ ᱠᱚ ᱟᱹᱰᱤ ᱟᱭᱢᱟ ᱠᱤᱪᱷᱩ ᱨᱮᱜᱮ ᱵᱷᱮᱡᱟᱞᱚᱜ ᱠᱟᱱᱟ ᱟᱫᱚ ᱚᱱᱟ ᱦᱤᱥᱟᱹᱵᱽ ᱛᱮ ᱱᱤᱛᱚᱜ ᱫᱚ ᱧᱮᱞᱚᱜ ᱠᱟᱱᱟ ᱡᱮ ᱟᱵᱚᱣᱟᱜ ᱦᱚᱲᱢᱚ ᱠᱚ ᱫᱚᱢᱮ ᱜᱮ ᱵᱟᱹᱲᱤᱡᱚᱜ ᱠᱟᱱᱟ ᱥᱮ ᱚᱱᱠᱟ ᱨᱩᱣᱟᱹ ᱦᱟᱹᱥᱩ᱾ ᱠᱚᱦᱚᱸ ᱫᱚᱢᱮᱜᱮ ᱮ ᱟᱵᱚᱣᱟᱜ ᱦᱚᱲᱢᱚ ᱠᱚᱨᱮ ᱥᱤᱨᱡᱟᱹᱜ ᱠᱟᱱᱟ᱾
ᱥᱤᱨᱡᱟᱹ ᱠᱟᱱ ᱛᱟᱵᱚᱱᱟ ᱦᱳᱭ ᱚᱱᱟᱛᱮ ᱫᱟᱲᱮ ᱟᱯᱷᱚᱨ ᱟᱵᱚ ᱥᱟᱱᱛᱟᱲ ᱦᱚᱯᱚᱱ ᱫᱟᱲᱮᱭᱟᱜ ᱛᱮ ᱵᱚᱱ ᱛᱤᱱᱟᱹᱜ ᱜᱮᱵᱚᱱ ᱪᱟᱥ ᱵᱟᱥ ᱠᱟᱛᱮ ᱵᱚᱱ ᱡᱚᱢ ᱫᱟᱲᱮᱭᱟᱜᱼᱟ ᱛᱚ᱾ ᱚᱱᱟ ᱪᱟᱥᱼᱵᱟᱥ ᱠᱟᱛᱮᱜ ᱜᱮ ᱡᱚᱢ ᱜᱮ ᱵᱷᱟᱜᱮ ᱦᱩᱭᱩᱜᱼᱟ ᱡᱮᱞᱮᱠᱟ ᱟᱵᱚᱣᱟᱜ ᱫᱤᱱᱟᱹᱢ ᱫᱤᱱ ᱨᱮᱱᱟᱜ ᱩᱛᱩᱣᱟᱜ ᱠᱩ ᱥᱟᱠ ᱥᱚᱵᱽᱡᱤ ᱟᱵᱚ ᱠᱚᱵᱚᱱ ᱩᱛᱩᱭ ᱤᱭᱟᱹᱭᱮᱫ ᱠᱟᱱ ᱛᱮ ᱟᱹᱞᱩ ᱵᱮᱸᱜᱟᱲ ᱢᱟᱹᱨᱤᱪ᱾ ᱠᱩᱲᱪᱟ ᱚᱱᱟ ᱟᱠᱚ ᱡᱩᱫᱤ ᱵᱚᱱ ᱛᱤᱱᱟᱹᱜ ᱟᱨ ᱚᱠᱟᱴᱟᱜ ᱫᱚ ᱩᱛᱩ ᱛᱤᱱᱟᱹᱜ ᱛᱤᱱᱟᱹᱜ ᱜᱟᱱᱚᱜ ᱢᱮᱱᱟᱜᱼᱟ ᱚᱠᱟᱴᱟᱜ ᱱᱟᱹᱲᱤᱭᱟᱜ ᱥᱮ ᱟᱲᱟᱜᱼᱜ ᱥᱮ ᱡᱚ ᱣᱟᱜ ᱛᱤᱱᱟᱹᱜ ᱢᱮᱱᱟᱜᱼᱟ ᱚᱱᱟ ᱠᱚ ᱡᱚᱛᱚ ᱛᱚᱵᱚ ᱫᱟᱲᱮ ᱭᱟᱠ ᱟᱵᱚ ᱛᱮᱜᱮ ᱵᱚᱱ ᱤᱭᱟᱹ ᱫᱟᱲᱮᱭᱟᱜᱼᱟ ᱪᱟᱥᱵᱟᱥ ᱠᱟᱛᱮ ᱡᱚᱢᱜᱮ ᱵᱷᱟᱜᱤ ᱦᱩᱭᱩᱜᱼᱟ ᱦᱮᱸᱥᱮ᱾
ᱦᱮᱸ ᱦᱮᱸ ᱟᱵᱚ ᱱᱤᱡᱮᱛᱮ ᱛᱤᱱᱟᱹᱜ ᱪᱟᱥ ᱵᱟᱥ ᱠᱟᱛᱮ ᱵᱚᱱ ᱡᱚᱢ ᱫᱟᱲᱮᱜᱜᱼᱟ ᱚᱱᱟ ᱜᱮ ᱱᱟᱯᱟᱭᱚᱜᱼᱟ᱾
ᱱᱟᱯᱟᱭ ᱦᱩᱭᱩᱜᱼᱟ ᱦᱳᱭ ᱦᱳᱭ᱾ ᱟᱨ ᱚᱱᱟ ᱚᱱᱟ ᱚᱱᱟ ᱠᱚᱵ ᱚᱱᱠᱟ ᱵᱚᱱ ᱡᱚᱢ ᱫᱟᱲᱮᱭᱟᱜ ᱠᱷᱟᱡ ᱢᱟᱱᱮ ᱦᱚᱲᱢᱚ ᱴᱤᱠ ᱠᱚ ᱢᱚᱡᱽ ᱛᱟᱦᱮᱱᱟ᱾ ᱡᱟᱥᱛᱤ ᱨᱩᱣᱟᱹ ᱟᱡ
ᱦᱳᱭ ᱦᱳᱭ ᱟᱵᱚᱣᱟᱜ ᱫᱷᱟᱨᱮ ᱯᱟᱥᱮᱨᱮ ᱡᱟᱦᱟᱸ ᱟᱲᱟᱜ ᱥᱟᱠᱟᱢ ᱠᱚ ᱠᱤᱱᱵᱟ ᱟᱵᱚ ᱡᱟᱦᱟᱸ ᱠᱚᱵᱚᱱ᱾ ᱪᱟᱥᱟ ᱱᱤᱡᱮᱛᱮ ᱚᱱᱟ ᱠᱚᱵᱚᱱ ᱡᱚᱢ ᱞᱮᱠᱷᱟᱱ ᱫᱚ ᱠᱟᱹᱴᱤᱡ ᱟᱨᱦᱚ ᱡᱟᱹᱥᱛᱤ ᱧᱚᱜ ᱱᱟᱯᱟᱭᱚᱜᱼᱟ᱾
ᱱᱟ ᱟᱫᱚ ᱚᱱᱟ ᱠᱜᱮ ᱢᱟᱱᱮ ᱟᱞᱮ ᱠᱚᱫᱚ ᱢᱟᱱᱮ ᱦᱟᱥ ᱵᱟᱲᱜᱮ ᱦᱟᱥᱟ᱾ ᱢᱮᱱᱟᱜ ᱛᱮ ᱟᱞᱮ ᱛᱮᱫᱚ ᱡᱟᱦᱟᱸ ᱛᱤᱱᱟᱹᱜ ᱫᱤᱱᱟᱢ ᱫᱤᱱ ᱚᱠᱟᱴᱟᱜ ᱫᱤᱱᱟᱢ ᱫᱤᱱ ᱨᱮᱱᱟᱜ ᱡᱟᱹᱨᱩᱲᱟᱜ ᱡᱤᱱᱤᱥ ᱫᱚ᱾ ᱟᱞᱮ ᱫᱚ ᱟᱞᱮ ᱛᱮᱜᱮᱞᱮ ᱪᱟᱥ ᱠᱟᱛᱮ ᱞᱮ ᱡᱚᱢ ᱞᱮ᱾ ᱛᱚᱵᱮ ᱢᱟ ᱟᱭᱢᱟ ᱟᱹᱰᱤ ᱜᱷᱟᱹᱲᱤᱥ ᱥᱚᱢᱚᱭ ᱠᱚ ᱜᱟᱥᱠᱟᱜᱼᱟ ᱫᱤᱱ ᱛᱟᱞᱟ ᱛᱮ ᱟᱫᱚ ᱦᱸ ᱢᱟ ᱤᱱᱠᱠᱟ ᱜᱮ ᱟᱭᱢᱟ ᱥᱟᱭ ᱥᱟᱭ ᱥᱟᱨᱦᱟᱣ ᱡᱚᱦᱟᱨ ᱤᱧ ᱥᱟᱶᱛᱮᱢ ᱜᱟᱞ
ᱦᱮᱸ ᱦᱮᱸ ᱡᱚᱦᱟᱨ
ᱤᱧ ᱯᱟᱦᱴᱟ‌ ᱥᱮᱜ ᱠᱷᱚᱱ ᱢᱟ